ᱦᱮᱸ ᱦᱮᱞᱳ᱾
ᱦᱮᱸ ᱜᱚᱝᱠᱮ ᱟᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ ᱡᱚᱦᱟᱨ ᱜᱮ ᱜᱚᱢᱠᱮ᱾
ᱪᱮᱫ ᱠᱚᱵᱤᱱ ᱪᱤᱠᱟᱹᱭᱮᱫᱟ?
ᱦᱚᱜᱚᱭ ᱪᱮᱫᱜᱼᱮ ᱵᱟᱝ ᱫᱩᱲᱩᱵ ᱵᱟᱲᱟ ᱟᱠᱟᱱᱟᱞᱤᱝ ᱟᱵᱮᱱ ᱫᱚ ᱪᱮᱫ ᱵᱮᱱ
ᱦᱮᱸ ᱟᱹᱞᱤᱧ ᱦᱚᱸ ᱛᱟᱹᱱᱤ ᱠᱷᱚᱱ ᱢᱟᱲᱟᱝ ᱡᱚᱢ ᱠᱮᱫᱟᱞᱤᱧ ᱱᱤᱛᱚᱜ ᱫᱚ ᱟᱹᱰᱤ ᱡᱤᱨᱟᱹᱣ ᱵᱟᱲᱟ ᱦᱩᱭᱩᱜ ᱠᱟᱱᱟ ᱨᱩᱢ ᱨᱮ ᱢᱮᱱᱟᱜ ᱞᱤᱧᱟᱹ᱾
ᱟᱪᱪᱷᱟ ᱟᱪᱪᱷᱟ ᱟᱪᱪᱷᱟ ᱫᱚ ᱛᱟᱦᱚᱞᱮ ᱟᱯᱮ ᱥᱮᱱᱟᱜ ᱦᱚᱭ ᱦᱤᱸᱥᱤᱫ ᱠᱚ ᱪᱮᱫ ᱞᱮᱠᱟ?
ᱦᱳᱭ ᱦᱤᱸᱥᱤᱫ ᱠᱷᱚᱱ ᱱᱤᱛᱚᱜ ᱫᱚ ᱟᱞᱮᱥᱮᱫ ᱫᱚ ᱟᱹᱰᱤ ᱡᱳᱨᱮ ᱫᱟᱜ ᱮᱫᱟ ᱟᱨ- ᱠᱤᱪᱷᱩ ᱫᱤᱱ ᱫᱚ ᱦᱟᱸᱜ᱾ ᱥᱤᱛᱩᱝ ᱞᱮᱭᱟᱭ ᱠᱤᱱᱛᱩ ᱱᱤᱛ ᱫᱚ ᱠᱟᱹᱴᱤᱡ ᱨᱤᱢᱤᱞ ᱢᱮᱱᱟᱜᱼᱟ ᱟᱨ ᱫᱟᱜ ᱜᱮᱟᱭ᱾
ᱟᱪᱷᱟ ᱪᱷᱟ ᱪᱷᱟ᱾
ᱟᱯᱮ ᱥᱮᱫ
ᱟᱞᱮ ᱥᱮᱫ ᱦᱚᱸ ᱢᱚᱴᱟᱢᱩᱴᱤ ᱚᱱᱠᱟᱜ ᱜᱮ ᱟᱞᱮ ᱥᱮᱫ ᱦᱚᱸ ᱟᱯᱮ ᱞᱮᱠᱟ ᱥᱮᱫ ᱜᱮ ᱠᱤᱪᱷᱩ ᱫᱤᱱ ᱫᱚ ᱥᱤᱛᱩᱝ ᱫᱚ ᱥᱤᱛᱩᱝᱟᱜ ᱞᱮ ᱛᱟᱦᱮᱱᱟ ᱟᱨ᱾ ᱟᱨ ᱱᱤᱛᱚᱜ ᱫᱚ ᱦᱟᱸᱜ ᱠᱟᱹᱴᱤᱡ ᱠᱟᱹᱴᱤᱡ ᱫᱟᱜ ᱟᱞᱮ ᱠᱟᱱ ᱜᱮᱭᱟᱭ᱾
ᱚ
ᱟᱪᱪᱷᱟ ᱜᱚᱝᱠᱮ ᱢᱮᱱ ᱫᱟᱹᱞᱤᱧ ᱡᱮᱼᱼ ᱦᱮᱞᱳ ᱚ ᱢᱮᱱᱫᱟᱹᱧᱼᱼ ᱢᱟᱱᱮ ᱥᱟᱱᱛᱟᱞᱤ ᱢᱤᱰᱤᱭᱟᱢᱛᱮ ᱡᱟᱦᱟᱸ ᱚᱞᱚᱜ ᱯᱟᱲᱦᱟᱜ ᱪᱟᱞᱟᱜ ᱠᱟᱱᱟ ᱚᱱᱟ ᱤᱫᱤ ᱠᱟᱛᱮ ᱠᱟᱹᱴᱤᱡ ᱞᱟᱝᱼᱼ ᱦᱮᱸ ᱜᱚᱞᱯᱚ ᱞᱮᱱᱠᱷᱟᱱ ᱱᱟᱯᱟᱭ ᱠᱚᱜᱼᱟ᱾
ᱦᱮᱸ ᱱᱟᱯᱟᱭ ᱠᱚᱜ ᱜᱮᱭᱟ ᱪᱮᱫᱟᱜ ᱥᱮ,
ᱥᱟᱱᱛᱟᱲᱤ ᱢᱤᱰᱤᱭᱟᱢ ᱛᱮ ᱢᱟᱱᱮ ᱡᱟᱦᱟᱸ ᱚᱞ ᱪᱤᱠᱤ ᱛᱮᱠᱚ ᱯᱟᱲᱦᱟᱣ ᱠᱟᱱᱟ ᱥᱮ ᱚᱞ ᱪᱤᱠᱤ ᱞᱤᱯᱤ ᱛᱮ᱾
ᱟᱫᱚ ᱠᱷᱟᱱ ᱦᱮᱸ ᱚᱱᱟ ᱦᱚᱸ ᱡᱩᱫᱤ ᱟᱵᱚ ᱵᱟᱝ ᱵᱚᱱ ᱧᱮᱞᱟ ᱛᱟᱦᱞᱮ᱾ ᱠᱷᱟᱱ ᱫᱚ ᱚᱠᱚᱭ ᱠᱚ ᱧᱮᱞᱟ ᱥᱮ ᱟᱫᱚ ᱥᱟᱱᱟᱢ ᱠᱚᱜᱮ ᱡᱚᱠᱷᱚᱱ ᱢᱤᱫ ᱥᱟᱶ ᱛᱮᱵᱚᱱ ᱧᱮᱞ ᱥᱟᱢᱴᱟᱣ ᱠᱮᱭᱟ ᱦᱟᱨᱟ ᱵᱩᱨᱩ ᱠᱚᱜ-ᱟ ᱥᱮᱼᱼ ᱛᱟᱦᱚᱞᱮ ᱟᱵᱚ ᱥᱟᱱᱛᱟᱲ ᱡᱩᱫᱤ ᱠᱚ ᱱᱟᱯᱟᱭ ᱦᱩᱭ ᱠᱚᱜᱼᱟ᱾
ᱥᱮ ᱪᱮᱠᱟ ᱠᱟᱛᱮ ᱱᱟᱯᱟᱭ ᱜᱟᱱᱚᱜᱼᱟ ᱟᱵᱤᱱ ᱪᱮᱠᱟ ᱵᱤᱱ ᱢᱚᱱᱮᱭᱟ᱾
ᱦᱮᱸ ᱱᱚᱜᱚᱭ ᱟᱹᱰᱤ ᱱᱟᱯᱟᱭ ᱠᱟᱛᱷᱟ ᱜᱮᱵᱤᱱ ᱞᱟᱹᱭ ᱠᱮᱜᱼᱟ ᱡᱮ ᱱᱚᱜᱼᱚᱭ ᱥᱟᱱᱛᱟᱞᱤ ᱢᱤᱰᱭᱟᱢ ᱟᱫᱚ ᱦᱮᱸ ᱯᱨᱟᱭᱢᱟᱨᱤ ᱠᱷᱚᱱᱟᱜ ᱮᱢ ᱮ ᱮᱢᱮᱥ ᱥᱤ ᱫᱷᱟᱹᱵᱤᱡ ᱠᱚ ᱯᱟᱲᱦᱟᱹᱜ ᱠᱟᱱ ᱛᱟᱵᱚᱱᱟ᱾ ᱛᱚ ᱟᱹᱰᱤ ᱵᱷᱟᱜᱮ ᱱᱤᱛᱚᱜ ᱡᱮᱢᱚᱱ ᱚᱞᱚᱜ ᱯᱟᱲᱦᱟᱜ ᱱᱤᱛᱚᱜ ᱥᱟᱱᱛᱟᱞᱤ ᱢᱤᱰᱤᱭᱟᱢ ᱛᱮ ᱡᱟᱦᱟᱸᱭ ᱠᱚ ᱯᱟᱲᱦᱟᱜ ᱠᱟᱱ ᱛᱟᱵᱚᱱᱟ ᱥᱮ ᱯᱟᱲᱦᱟᱜ ᱠᱟᱱᱟ ᱠᱚ ᱛᱚ᱾ ᱟᱹᱰᱤ ᱨᱚᱠᱚᱢᱟᱜ ᱮᱱᱮᱴ ᱮᱴᱠᱮᱴᱚᱸᱬᱮ ᱫᱚ ᱢᱮᱱᱟᱜ ᱠᱟᱜ ᱛᱟᱵᱚᱭ ᱜᱮᱭᱟ ᱛᱚ ᱤᱱᱤᱛᱚᱜ ᱡᱮ ᱩᱱᱟᱹᱜ ᱜᱟᱱ ᱮᱱᱮᱴ ᱮᱴᱠᱮᱴᱚᱸᱬᱮ ᱢᱮᱱᱟᱜ ᱠᱟᱫᱟ ᱛᱚ ᱱᱮᱧ ᱱᱤᱛᱚᱜ ᱱᱚᱣᱟ ᱚᱠᱛᱚ ᱨᱮᱫᱚ ᱱᱤᱛᱚᱜ ᱫᱚ ᱥᱟᱱᱟᱢ ᱦᱚᱲ ᱠᱚᱣᱟᱜ ᱜᱮ ᱱᱤᱛᱚᱜ ᱫᱚ ᱥᱟᱱᱟᱢ ᱠᱚᱛᱮ ᱜᱮᱵᱚᱱ ᱧᱮᱞ ᱥᱟᱢᱴᱟᱣ ᱞᱮᱠᱷᱟᱱ ᱜᱮ ᱦᱳᱭᱛᱳ ᱱᱚᱣᱟ ᱟᱵᱚᱣᱟᱜ ᱡᱟᱦᱟᱸ ᱠᱚ ᱯᱟᱲᱦᱟᱜ ᱠᱟᱱ ᱛᱟᱵᱚᱱᱟ ᱚᱞᱪᱤᱠᱤ ᱛᱮ ᱢᱤᱫᱴᱟᱝᱼᱼ ᱱᱟᱯᱟᱭ ᱴᱷᱟᱶ ᱨᱮᱠᱚ ᱪᱟᱞᱟᱣ ᱛᱟᱵᱚᱱᱟ ᱥᱮ ᱱᱟᱯᱟᱭ ᱡᱟᱭᱜᱟ ᱨᱮ ᱪᱟᱞᱟᱣ ᱫᱟᱲᱮᱭᱟᱛᱟᱵᱚᱱᱟ ᱱᱤᱛᱚᱜ ᱤᱧᱟᱹᱜ ᱢᱮᱱ ᱛᱮᱦᱚᱸ ᱱᱚᱣᱟ ᱜᱮ ᱢᱮᱱᱟ ᱡᱮᱼᱼ ᱥᱟᱱᱟᱢ ᱠᱚᱣᱟᱜ ᱜᱚᱲᱚ ᱥᱚᱯᱚᱦᱚᱫ ᱠᱟᱛᱮ ᱜᱮ ᱛᱮᱦᱤᱧ ᱫᱚ ᱱᱚᱣᱟ ᱚᱞ ᱪᱤᱠᱤ ᱫᱚ ᱵᱟᱧᱪᱟᱣ ᱞᱟᱹᱠᱛᱤ ᱠᱟᱱ ᱛᱟᱵᱚᱱᱟ᱾
ᱦᱩᱸ ᱦᱩᱸ᱾
ᱟᱵᱤᱱ ᱠᱤ ᱱᱚᱣᱟ ᱵᱮᱱ ᱵᱟᱲᱟᱭᱟ ᱡᱮ ᱱᱚᱸᱜᱼᱚᱭ ᱛᱮᱦᱮᱧ ᱥᱟᱱᱛᱟᱞᱤ ᱢᱤᱰᱤᱭᱟᱢ ᱛᱮ ᱡᱟᱦᱟ ᱠᱚ ᱩᱱᱟᱹᱜ ᱚᱞᱚᱜ ᱯᱟᱲᱦᱟᱣ ᱪᱟᱞᱟᱜ ᱠᱟᱱᱟ ᱛᱚ ᱚᱠᱟ ᱠᱚᱨᱮᱜ᱾ ᱤᱭᱩᱱᱤᱵᱷᱟᱨᱥᱤᱴᱤ ᱥᱮ ᱠᱚᱞᱮᱡᱽ ᱠᱚ ᱢᱮᱱᱟᱜ ᱠᱟᱫᱟ ᱠᱟᱹᱴᱤᱡ ᱵᱤᱱ ᱵᱟᱲᱟᱭᱟ?
ᱟᱫᱚ ᱜᱚᱝᱠᱮ ᱱᱚᱣᱟ ᱠᱚ ᱤᱫᱤ ᱠᱟᱛᱮ ᱫᱚ ᱦᱟᱸᱜᱼᱼ ᱦᱮᱸ ᱟᱨᱦᱚᱸ ᱛᱟᱭᱚᱢ ᱫᱟᱨᱟᱢ ᱞᱟᱝ ᱨᱚᱯᱚᱲᱟ ᱦᱮᱸ ᱱᱤᱛᱚᱜ ᱫᱚ ᱤᱧ ᱢᱤᱫᱴᱟᱝ ᱵᱚᱦᱚᱜ ᱨᱮ ᱠᱩᱠᱞᱤ ᱟᱹᱪᱩᱨᱚᱜ ᱠᱟᱱ ᱛᱤᱧᱟ ᱚᱱᱟᱧ ᱠᱩᱞᱤ ᱞᱟᱝ ᱜᱮ ᱦᱮ᱾ᱸ
ᱦᱮᱸ ᱢᱟ ᱦᱮᱸ ᱦᱮᱸ᱾
ᱦᱮᱸ ᱠᱟᱛᱷᱟ ᱫᱚ ᱦᱩᱭᱩᱜ ᱠᱟᱱᱟ ᱜᱚᱝᱠᱮ ᱱᱚᱜ-ᱚᱭ ᱡᱮ ᱱᱤᱛᱚᱜ ᱟᱵᱚᱼᱼ
ᱱᱟᱦᱟᱜ ᱡᱩᱜᱽ ᱨᱮ ᱦᱮᱱᱟᱜ ᱵᱚᱱᱟ ᱥᱮ ᱛᱟᱯᱚᱨ ᱟᱭᱢᱟ ᱨᱚᱠᱚᱢ ᱥᱟᱬᱮᱥ ᱨᱮᱱᱟᱜ ᱵᱮᱵᱚᱦᱟᱨ ᱵᱚᱱ ᱧᱮᱞ ᱧᱟᱢᱟᱭᱟ ᱦᱮᱸ᱾
ᱟᱫᱚ ᱠᱷᱟᱱ, ᱟᱫᱚ ᱠᱷᱟᱱ ᱦᱚᱜᱼᱚᱭ ᱡᱮ ᱢᱮᱫᱴᱟᱝ ᱥᱟᱬᱮᱥ ᱨᱮᱱᱟᱜ ᱟᱵᱚᱣᱟᱜ ᱫᱤᱱᱟᱹᱢ ᱫᱤᱱ ᱡᱤᱭᱚᱱ ᱨᱮ ᱢᱤᱫᱴᱟᱝ ᱵᱮᱵᱚᱦᱟᱨ ᱦᱩᱭᱩᱜ ᱠᱟᱱᱟ ᱱᱚᱜ-ᱚᱭ ᱡᱮᱢᱚᱱ ᱯᱷᱳᱱ ᱛᱮ ᱨᱚᱲ ᱦᱩᱭᱩᱜ ᱠᱟᱱᱟ ᱮᱸᱼᱼ ᱠᱤᱪᱷᱩ ᱠᱟᱛᱷᱟ ᱠᱚ ᱠᱤᱪᱷᱩᱼᱼ ᱦᱮᱸ ᱥᱮᱠᱮᱱᱰ ᱨᱮ ᱥᱮᱱᱚᱜ ᱠᱟᱱᱟ᱾ ᱛᱟᱦᱚᱞᱮ ᱱᱚᱣᱟ ᱨᱮᱱᱟᱜ ᱵᱷᱟᱜᱮ ᱵᱟᱹᱲᱤᱡ ᱫᱚ ᱚᱠᱟ ᱞᱮᱠᱟ ᱵᱤᱱ ᱧᱮᱞᱟ᱾
ᱱᱚᱣᱟ ᱨᱮᱱᱟᱜ ᱱᱚᱣᱟ ᱨᱮᱱᱟᱜ ᱡᱟᱸᱦᱟ ᱞᱟᱹᱭᱵᱮᱱ ᱞᱟᱹᱭ ᱠᱮᱜᱟ ᱡᱮ ᱱᱚᱣᱟ ᱫᱚ ᱟᱹᱰᱤ- ᱦᱮᱸ ᱢᱤᱫ ᱯᱚᱠᱠᱷᱮ ᱵᱮᱱ ᱧᱮᱞ ᱞᱮᱠᱷᱟᱡ ᱫᱚ ᱵᱷᱟᱜᱤ ᱜᱮᱭᱟ ᱢᱤᱫ ᱯᱚᱠᱷᱮ ᱵᱮᱱ ᱧᱮᱞ ᱞᱮᱠᱷᱟᱱ ᱫᱚ ᱢᱟᱱᱮ ᱵᱟᱹᱲᱤᱡ ᱦᱚᱸ ᱟᱹᱰᱤ ᱜᱟᱱ ᱜᱮ ᱵᱟᱹᱲᱤᱡ ᱜᱮᱭᱟ
ᱦᱩᱸ
ᱵᱠᱤ ᱫᱚ ᱱᱚᱣᱟ ᱠᱷᱟᱹᱛᱤᱨ ᱛᱮᱞᱤᱧ ᱢᱮᱱᱟ ᱡᱟᱸᱦᱟ ᱫᱚ ᱦᱩᱭᱩᱜ ᱠᱟᱱᱟ ᱱᱤᱛᱚᱜ ᱡᱟᱸᱦᱟ ᱢᱟᱱᱮ ᱵᱷᱟᱹᱜᱤ ᱫᱩᱜᱤ ᱫᱚ ᱱᱚᱣᱟ ᱱᱤᱛᱚᱜ ᱡᱮᱢᱚᱱ ᱢᱤᱫᱴᱟᱝ ᱢᱳᱵᱟᱭᱤᱞ ᱢᱮᱱᱟᱜ ᱟᱠᱟᱫ ᱛᱟᱵᱚᱱ ᱛᱮ ᱡᱟᱸᱦᱟ ᱩᱱᱟᱹᱜ ᱥᱟᱺᱜᱤᱧ ᱨᱮ ᱦᱚᱲ ᱜᱮ ᱛᱟᱦᱮᱸ ᱦᱩᱪᱩ ᱡᱟᱸᱦᱟ ᱛᱤᱱᱟᱜ ᱥᱟᱺᱜᱤᱧ ᱨᱮ ᱠᱟᱹᱢᱤ ᱠᱟᱱ ᱛᱟᱵᱚᱱᱟ ᱥᱮ ᱠᱟᱹᱢᱤ ᱠᱚ ᱪᱟᱞᱟᱣ ᱟᱠᱟᱱᱟ ᱥᱮ ᱟᱢ ᱱᱤᱛᱚᱜ ᱟᱢ ᱚᱸᱰᱮ ᱢᱮᱱᱟᱜ ᱢᱮᱭᱟ ᱟᱨ ᱤᱧ ᱱᱚᱸᱰᱮ ᱢᱤᱱᱟᱹᱧᱟ ᱟᱢᱦᱚ ᱥᱟᱺᱜᱤᱧ ᱡᱟᱸᱦᱟ ᱵᱚᱱ ᱨᱚᱲ ᱮᱫᱟ ᱥᱚᱸᱜᱮ ᱥᱚᱝᱜᱮ ᱞᱟᱝ ᱟᱸᱚᱡᱚᱢ ᱫᱟᱲᱮᱭᱟᱜ ᱠᱟᱱᱟ ᱥᱚᱸᱜᱮ ᱥᱚᱸᱜᱮ ᱞᱟᱝ ᱟᱸᱡᱚᱢ ᱫᱟᱲᱭᱟᱜ ᱠᱟᱱᱟ ᱥᱮ ᱡᱟᱦᱟᱱᱟᱜ ᱵᱤᱯᱚᱫ ᱨᱮ ᱧᱩᱨᱱᱟ ᱚᱸᱰᱮᱱᱟᱜ ᱚᱸᱰᱮᱱᱟᱜ ᱫᱩᱠ ᱥᱩᱠ ᱫᱩᱠ ᱥᱩᱠ ᱤᱧ ᱦᱩᱧ ᱵᱩᱡ ᱫᱟᱲᱭᱟᱫᱟ ᱟᱢ ᱦᱚᱢ ᱵᱩᱡᱽ ᱫᱟᱲᱮᱭᱟᱫᱟ ᱛᱚ ᱱᱚᱜᱱᱚᱣᱟ ᱠᱷᱟᱹᱛᱤᱨ ᱛᱮ ᱡᱟᱦᱱᱟᱜ ᱜᱮ ᱵᱟᱝ ᱢᱮᱫᱴᱟᱝ ᱥᱩᱡᱳᱜᱽ ᱥᱩᱵᱤᱫᱷᱟ ᱡᱟᱸᱦᱟ ᱫᱚ ᱦᱩᱭᱩᱜ ᱠᱟᱱᱟ ᱥᱟᱢᱟᱝ ᱫᱟᱯᱨᱟᱢ ᱜᱟᱯᱟᱞᱢᱟᱨᱟᱣ ᱠᱟᱱ ᱞᱮᱠᱟ ᱜᱮᱞᱟᱝ ᱵᱩᱡᱷᱟᱹᱣ ᱮᱫᱟ ᱡᱮ ᱚᱱᱟ ᱠᱷᱟᱹᱛᱤᱨ ᱛᱮ ᱢᱤᱫ ᱯᱚᱠᱠᱷᱮ ᱫᱚ ᱢᱤᱫᱴᱟᱝ ᱤᱧ ᱫᱩᱧ ᱢᱮᱱᱟ ᱡᱮ ᱵᱷᱟᱹᱜᱤ ᱟᱨ ᱵᱟᱹᱲᱤᱡ ᱯᱚᱠᱠᱷᱮ ᱫᱚᱧ ᱢᱮᱱᱟ ᱱᱚᱣᱟ ᱫᱤᱠ ᱡᱟᱸᱦᱟ ᱫᱚ ᱱᱚᱜ ᱚᱭ ᱡᱮ ᱢᱤᱫᱴᱟᱝ ᱢᱤᱫᱴᱟᱝ ᱱᱤᱛᱚᱜ ᱡᱟᱸᱦᱟ ᱥᱟᱬᱮᱥ ᱡᱩᱜᱽ ᱞᱮᱠᱟᱛᱮ ᱡᱟᱸᱦᱟ ᱩᱛᱱᱟᱹᱣ ᱠᱟᱱᱟ ᱢᱳᱵᱟᱭᱤᱞ ᱠᱷᱮᱛᱨᱮ ᱨᱮ ᱱᱤᱛᱚᱜ ᱧᱮᱞ ᱞᱮᱠᱷᱟᱱ ᱱᱤᱛᱚᱜ ᱡᱩᱫᱤ ᱵᱮᱱ ᱧᱮᱞᱟ ᱡᱮᱢᱚᱱ ᱦᱩᱸᱰᱤᱧ ᱦᱩᱸᱰᱤᱧ ᱜᱤᱫᱽᱨᱟ ᱠᱚᱜᱮ ᱡᱟᱸᱦᱟ ᱫᱚ ᱦᱳᱭᱤᱜ ᱠᱟᱱᱟ ᱡᱷᱚᱛᱚ ᱦᱚᱲᱟᱜ ᱛᱤᱨᱮ ᱠᱤᱱᱛᱩ ᱢᱳᱵᱟᱭᱤᱞ ᱵᱚᱱ ᱮᱢᱟ ᱠᱚ ᱠᱟᱱᱟ ᱛᱳ ᱱᱚᱣᱟ ᱩᱱᱠᱩ ᱜᱤᱫᱽᱨᱟᱹ ᱥᱟᱶ ᱥᱟᱶᱛᱮ ᱟᱵᱚ ᱦᱚᱸᱵᱚᱱ ᱵᱮᱵᱚᱦᱟᱨᱫᱟ ᱥᱚᱵ ᱥᱚᱢᱚᱭ ᱜᱮ ᱢᱤᱫᱴᱟᱱ ᱢᱳᱵᱟᱭᱤᱞ ᱵᱟᱝ ᱛᱟᱦᱮᱱ ᱠᱷᱟᱱ ᱢᱤᱫᱴᱟᱝ ᱟᱵᱚ ᱢᱳᱵᱟᱭᱤᱞ ᱥᱟᱛᱮᱜ ᱮᱢᱚᱱᱮ ᱟᱠᱚᱨᱥᱚᱱ ᱟᱠᱟᱫ ᱵᱚᱱᱟ ᱡᱮ ᱢᱤᱫ ᱥᱮᱠᱮᱱᱰ ᱦᱚᱸ ᱡᱩᱫᱤ ᱟᱢ ᱮᱱ ᱢᱳᱵᱟᱭᱤᱞ ᱵᱟᱝ ᱛᱟᱦᱮᱱᱟ ᱟᱵᱮᱱ ᱴᱮᱱ ᱵᱟ ᱵᱟᱝ ᱛᱟᱸᱦᱮᱱᱟ ᱛᱟᱦᱚᱞᱮ ᱠᱷᱟᱱ ᱟᱵᱮᱱ ᱦᱚᱸ ᱵᱟᱵᱮᱱ ᱫᱟᱲᱭᱟᱜᱼᱟ ᱛᱚ ᱱᱚᱣᱟ ᱯᱩᱨᱟᱹ ᱟᱵᱚ ᱵᱮᱨᱮᱱ ᱨᱮ ᱤᱭᱩᱥ ᱠᱟᱜ ᱛᱵᱚᱱᱟ ᱦᱮᱡ ᱤᱭᱟᱹᱣ ᱟᱠᱟᱫ ᱛᱟᱵᱚᱱᱟ ᱢᱟᱱᱮ ᱢᱮᱥᱟᱣ ᱟᱠᱟᱫ ᱛᱟᱵᱚᱱᱟᱭ ᱤᱭᱟ ᱯᱩᱨᱟᱹᱭ ᱢᱮᱥᱟᱣ ᱟᱠᱟᱫ ᱛᱟᱵᱚᱱᱟ ᱟᱵᱚᱣᱟᱜ ᱵᱨᱮᱱ ᱥᱟᱶᱛᱮ ᱢᱳᱵᱟᱭᱤᱞ ᱛᱚ ᱵᱟᱹᱲᱤᱡ ᱫᱚ ᱱᱚᱣᱟ ᱜᱮ ᱦᱩᱭ ᱫᱟᱲᱮᱭᱟᱜ ᱢᱤᱫᱴᱟᱝ ᱠᱟᱹᱴᱤᱡ ᱜᱤᱫᱽᱨᱟᱹ ᱡᱚᱠᱷᱚᱱ ᱢᱳᱵᱟᱭᱤᱞ ᱵᱚᱱ ᱮᱢᱟ ᱠᱚᱣᱟ ᱡᱷᱚᱛᱚ ᱦᱚᱲᱟᱜ ᱛᱤᱨᱮ ᱩᱱᱠᱩᱣᱟᱜ ᱢᱤᱫ ᱢᱤᱫ ᱱᱚᱢᱵᱚᱨ ᱵᱟᱹᱲᱤᱡ ᱫᱚ ᱦᱩᱭᱩᱜ ᱠᱟᱱᱟ ᱢᱮᱫ ᱯᱳᱠᱷᱮ ᱵᱟᱹᱲᱤᱡ ᱫᱟᱲᱮᱭᱟᱜ ᱛᱟᱠᱚᱣᱟ ᱛᱟᱭᱚᱢ ᱫᱟᱨᱟ ᱨᱮ ᱥᱚᱵᱽ ᱥᱚᱢᱚᱭ ᱜᱮ ᱢᱤᱫᱴᱟᱝ ᱞᱟᱹᱴᱩ ᱠᱷᱮᱛᱨᱮ ᱨᱮᱦᱚ ᱢᱤᱫᱴᱟᱝ ᱞᱟᱹᱴᱩ ᱠᱷᱮᱛᱨᱮ ᱨᱮ ᱢᱤᱫᱴᱟᱝ ᱟᱭᱟᱜ ᱢᱮᱫ ᱨᱮᱱᱟᱜ ᱯᱟᱣᱨ ᱠᱚᱢ ᱫᱟᱲᱮ ᱟᱛᱟᱭᱟ ᱚᱱᱟ ᱠᱟᱹᱴᱤᱡ ᱜᱤᱫᱽᱨᱟᱹ ᱢᱟ ᱦᱩᱭᱩᱜ ᱜᱮᱭᱟ ᱥᱟᱶᱛᱮ ᱟᱵᱚ ᱦᱚᱸ ᱛᱩ ᱱᱚᱣᱟ ᱨᱮᱱᱟᱜ ᱢᱤᱫᱴᱟᱝ ᱤᱯᱷᱮᱠᱴ ᱫᱚ ᱧᱩᱨ ᱫᱟᱲᱮ ᱭᱟᱵᱚᱱᱟ ᱛᱚ ᱱᱚᱣᱟ ᱜᱮᱞᱤᱧ ᱵᱟᱲᱟᱭᱟ ᱛᱚ ᱟᱵᱮᱱ ᱩᱱᱟᱹᱴᱟ ᱵᱮᱱ ᱵᱟᱲᱟᱭ ᱟᱵᱮᱱ ᱵᱮᱱ ᱞᱟᱹᱭ ᱞᱮᱠᱷᱟᱱ ᱟᱨᱦᱚ ᱵᱷᱟᱹᱜᱮ ᱦᱩᱭᱩᱜᱼᱟ
ᱦᱮ ᱦᱮᱸ ᱮᱠᱟᱞ ᱮᱠᱟᱞ ᱥᱟᱹᱨᱤ ᱠᱟᱛᱷᱟ ᱵᱮᱱ ᱢᱮᱱ ᱠᱮᱫᱟ ᱡᱮ ᱱᱚᱣᱟ ᱨᱮᱱᱟᱜ ᱵᱷᱟᱹᱜᱤ ᱪᱮᱫ ᱠᱟᱱᱟ ᱵᱟᱹᱲᱤᱡ ᱪᱮᱫ ᱮᱱᱛᱮ ᱨᱮᱦᱚᱸ ᱟᱫᱚ ᱟᱵᱚ ᱛᱚ ᱦᱟᱯᱲᱟᱢ ᱠᱚ ᱞᱮᱠᱟ ᱡᱮ ᱪᱤᱴᱷᱤ ᱛᱟᱞᱟᱛᱮ ᱮᱯᱮᱢᱪᱟᱯᱟᱞ ᱠᱟᱛᱮ ᱠᱷᱚᱵᱚᱨ ᱵᱚᱱ ᱠᱩᱞ ᱠᱮᱭᱟ ᱞᱟᱦᱟ ᱛᱮᱫᱚ ᱱᱤᱛᱚᱜ ᱫᱚ ᱡᱮ ᱱᱚᱜᱼᱚᱭ ᱡᱮᱢᱚᱱ ᱡᱟᱦᱱᱟᱜ ᱯᱚᱨᱚᱵᱽ ᱯᱤᱦᱟᱹ ᱠᱚᱨᱮ ᱦᱚᱸ ᱯᱷᱳᱱ ᱠᱟᱛᱮ ᱵᱚᱱ ᱢᱮᱛᱟ ᱟᱠᱚ ᱠᱟᱱᱟ ᱥᱮᱴᱮᱨ ᱛᱟᱦᱮᱱ ᱯᱮ ᱟᱫᱚ ᱱᱚᱜᱼᱚᱭ ᱡᱮ ᱠᱤᱪᱷᱩᱜᱟᱱ ᱠᱟᱛᱷᱟ ᱠᱚ ᱥᱚᱦᱚᱡᱮ ᱚᱠᱟᱞᱮᱠᱟ ᱵᱚᱱ ᱵᱷᱮᱡᱟᱭᱮᱫᱼᱟ ᱟᱫᱚ ᱩᱱᱠᱩ ᱡᱟᱸᱦᱟᱭ ᱠᱚ ᱩᱱᱠᱩ ᱠᱚ ᱞᱟᱭ ᱫᱟ ᱯᱷᱳᱱ ᱛᱮᱠᱚ ᱢᱮᱛᱟᱞᱮ ᱠᱟᱱᱟ ᱛᱟᱦᱚᱞᱮ ᱮᱸ ᱵᱟᱝᱞᱮ ᱪᱟᱞᱟᱜᱼᱟ ᱥᱮ ᱚᱱᱠᱟ ᱠᱚ ᱢᱚᱱᱮᱜᱼᱟ ᱟᱫᱚ ᱟᱫᱚ ᱮᱸ ᱡᱩᱜᱽ ᱟᱹᱨᱩᱯᱷᱮᱨᱟ ᱥᱟᱶ ᱥᱟᱶᱛᱮ ᱟᱵᱚ ᱦᱚᱵᱚᱱ ᱟᱹᱨᱩᱯᱷᱮᱨᱣ ᱟᱠᱟᱱᱟ ᱛᱚ ᱛᱟᱦᱚᱞᱮ ᱠᱷᱟᱱ ᱫᱚ ᱥᱟᱬᱮᱥ ᱨᱮᱱᱟᱜ ᱦᱚᱸ ᱱᱤᱛᱚᱜ ᱫᱚ ᱞᱟᱹᱠᱛᱤ ᱫᱚ ᱢᱮᱱᱟᱜᱼᱟ ᱱᱚᱣᱟ ᱫᱚ ᱛᱟᱹᱣᱨᱮᱦᱚᱸ ᱢᱮᱱᱠᱷᱟᱱ ᱱᱚᱣᱟ ᱥᱟᱬᱮᱥ ᱦᱮᱡ ᱠᱟᱛᱮᱜ ᱨᱮᱦᱚᱸ ᱠᱤᱪᱩ ᱨᱮᱦᱚᱸ ᱡᱷᱚᱛᱚ ᱡᱤᱱᱤᱥ ᱨᱮᱱᱟᱜ ᱜᱮ ᱵᱩᱜᱤ ᱠᱷᱟᱨᱟᱯ ᱫᱚ ᱛᱟᱦᱮᱸᱱᱟ ᱛᱟᱨ ᱢᱚᱫᱫᱷᱮ ᱨᱮᱜᱮ ᱚᱱᱟ ᱠᱚ ᱡᱤᱱᱤᱥ ᱟᱛᱮ ᱪᱟᱞᱟᱣ ᱦᱩᱭᱩᱜ ᱛᱟᱵᱚᱱᱟ
ᱦᱮᱸ ᱦᱮᱸ ᱦᱮᱸ ᱡᱩᱜᱽ ᱡᱟᱸᱦᱟ ᱠᱩᱜᱽ ᱡᱟᱸᱦᱟ ᱞᱮᱠᱟ ᱦᱤᱡᱩᱜᱼᱟ ᱡᱟᱸᱦᱟ ᱞᱮᱠᱟ ᱮᱢᱟ ᱵᱚᱱᱟ ᱚᱱᱠᱟ ᱠᱟᱛᱮ ᱜᱮ ᱛᱟᱲᱢ ᱦᱩᱭᱩᱜ ᱛᱟᱵᱚᱱᱟ ᱦᱮᱸ ᱥᱮ ᱵᱟᱝ
ᱦᱮᱸ ᱮᱠᱟᱞ ᱮᱠᱟᱞ ᱟᱨ ᱟᱨ ᱡᱩᱫᱤ ᱵᱤᱱ ᱧᱮᱞᱟ ᱛᱟᱦᱚᱞᱮ ᱠᱷᱟᱱ ᱱᱚᱣᱟ ᱟᱵᱚ ᱱᱚᱣᱟ ᱥᱟᱬᱮᱥ ᱫᱚ ᱥᱩᱫᱩ ᱛᱚ ᱯᱟᱲᱦᱟᱣ ᱥᱮ ᱯᱷᱳᱱ ᱠᱷᱮᱛᱨᱮ ᱫᱚ ᱵᱟᱝᱵᱚᱱ ᱵᱮᱵᱚᱦᱟᱨ ᱟᱠᱟᱫᱟ ᱟᱵᱚᱣᱟᱜ ᱪᱟᱞᱟᱣ ᱦᱤᱡᱩᱜ ᱨᱮ ᱛᱟᱯᱚᱨ ᱟᱭᱢᱟ ᱨᱚᱠᱚᱢ ᱪᱟᱥ ᱠᱟᱹᱢᱤᱤ ᱨᱮ ᱦᱮᱸ ᱥᱮ ᱵᱟᱝ ᱚᱱᱟ ᱠᱚ ᱵᱮᱵᱚᱦᱟᱨ ᱫᱟᱵᱚᱱ
ᱦᱮᱸ ᱦᱮᱸ ᱡᱚᱛᱚ ᱠᱷᱮᱛᱚᱭ ᱡᱮᱢᱚᱱ ᱦᱮᱸ ᱡᱮᱮᱢᱚᱱ ᱪᱟᱥ ᱠᱷᱮᱛᱨᱮ ᱟᱵᱮᱱ ᱪᱮᱫᱵ ᱵᱮᱱ ᱢᱮᱱᱟᱚ ᱪᱟᱥ ᱢᱤᱫᱴᱟᱝ ᱵᱟᱹᱲ ᱫ ᱦᱩᱭ ᱫᱟᱲᱮᱼᱟ ᱢᱤᱫᱴᱟᱝ ᱵᱷᱟᱜᱤ ᱫ ᱦᱩᱭ ᱫᱟᱲᱮᱭᱟᱜᱼᱟ
ᱪᱟᱥ ᱠᱷᱮᱛᱨᱮ ᱥᱟᱬ ᱵᱮᱵᱚᱦᱟᱨ
ᱦᱳᱭ ᱦᱳᱭ
ᱦᱮᱸ ᱟᱫᱚ ᱟᱵᱚ ᱡᱩᱚᱫᱤ ᱦᱮᱸ ᱟᱵᱚ ᱢᱤᱫᱴᱟᱝ ᱵᱟᱲᱜᱮ ᱨᱮ ᱡᱟᱦᱱᱟᱜ ᱵᱚᱱ ᱮᱢᱟᱜ ᱠᱟᱱᱟ ᱟᱵᱚ ᱡᱩᱫᱤ ᱥᱟᱬᱮᱱᱥ ᱥᱟᱬᱮᱥ ᱵᱮᱵᱚᱦᱟᱨ ᱠᱟᱛᱮᱮᱫ ᱵᱚᱱ ᱠᱚᱨᱟᱣᱟ ᱛᱟᱦᱚᱞᱮ ᱠᱷᱟᱱ ᱫᱚ ᱦᱩᱸ ᱧᱮᱞᱟᱵᱚᱱ ᱥᱟᱺᱜᱤᱧ ᱠᱷᱚᱱᱜᱮ ᱵᱤᱥ ᱮᱢ ᱜᱟᱱᱚᱜ ᱠᱟᱱᱟ ᱦᱮᱸ ᱟᱨ ᱡᱩᱫᱤ ᱟᱵᱚ ᱟᱵᱚ ᱵᱚᱱ ᱢᱚᱱᱮᱭᱟ ᱥᱟᱲᱮ ᱥᱟᱛᱛᱮ ᱵᱟᱵᱚᱱ ᱪᱟᱞᱟᱜᱼᱟ ᱛᱟᱦᱚᱞᱮ ᱠᱷᱟᱱ ᱫᱚ ᱟᱵᱚ ᱡᱚᱫᱫᱤ ᱚᱱᱠᱟ ᱟᱬᱜᱚ ᱠᱟᱛᱮᱜ ᱵᱤᱥ ᱠᱚᱵᱚᱱ ᱮᱣᱟ ᱛᱟᱦᱞᱮ ᱠᱷᱟᱱ ᱫᱚ ᱵᱤᱧᱠᱮ ᱫᱤᱱ ᱫᱚ ᱛᱟᱦᱮᱸ ᱵᱟᱱᱟᱩᱜ ᱟ ᱛᱚ ᱚᱱᱟ ᱠᱷᱮᱛᱨᱮ ᱨᱮ ᱛᱟᱨᱯᱚᱨᱮ ᱱᱚᱜ ᱚᱚᱭ ᱡᱮ ᱥᱟᱲᱮᱥᱱᱟᱜ ᱵᱮᱵᱚᱦᱟᱨ ᱠᱟᱛᱮ ᱤᱛᱟᱹ ᱠᱚ ᱫᱟᱨᱮ ᱠᱚᱨᱮᱱᱟᱜ ᱤᱛᱟᱹ ᱠᱚ ᱫᱚᱦᱚ ᱥᱟᱢᱴᱟᱣ ᱫᱟᱠᱚ ᱚᱲᱟᱜ ᱵᱷᱤᱛᱤᱨ ᱠᱚᱨᱮ ᱡᱟᱛᱮ ᱡᱚᱜᱟᱣ ᱡᱚᱛᱚᱱ ᱦᱩᱭᱩᱜ ᱢᱟ ᱴᱷᱤᱠ ᱢᱚᱛᱚ ᱦᱮᱸ ᱮᱴᱟᱜ ᱡᱟᱦᱟᱱᱟᱜ ᱵᱟᱭ ᱧᱟᱢ ᱢᱟ ᱱᱚᱝᱠᱟ ᱵᱮᱵᱚᱦᱟᱨ ᱜᱮ ᱧᱮᱞ ᱧᱟᱢᱚᱜ ᱠᱟᱱᱟ ᱟᱨᱠᱤ ᱟᱹᱵᱤᱱ ᱪᱮᱫᱠᱟ ᱟᱯᱮ ᱥᱮᱫ ᱪᱮᱫ ᱞᱮᱠᱟ ᱦᱩᱭᱩᱜ ᱠᱟᱱᱟ
ᱦᱮᱸ ᱟᱹᱞᱤᱧ ᱦᱚᱸ ᱱᱚᱣᱟ ᱡᱟᱦᱟᱸ ᱵᱮᱱ ᱞᱟᱹᱭ ᱠᱮᱫᱟ ᱚᱱᱟ ᱦᱚᱸ ᱯᱚᱨᱟ ᱯᱩᱨᱤ ᱫᱚ ᱢᱟᱱᱮ ᱡᱟᱦᱟᱸ ᱟ ᱤᱫᱤ ᱠᱟᱛᱮ ᱡᱟᱦᱟᱸ ᱪᱟᱥ ᱤᱫᱤ ᱠᱟᱛᱮ ᱡᱟᱦᱟᱸ ᱪᱟᱥ ᱤᱫᱤ ᱠᱟᱛᱮᱵ ᱧᱮᱞ ᱞᱮᱠᱷᱟᱱ ᱡᱮᱢᱚᱱ ᱵᱟᱹᱫ ᱥᱮ ᱵᱟᱹᱭᱦᱟᱹᱲ ᱨᱮ ᱡᱚᱠᱷᱚᱱ ᱵᱚᱱ ᱪᱟᱥᱟ ᱡᱮᱢᱚᱱ ᱞᱟᱦᱟᱛᱮ ᱡᱟᱦᱟᱸ ᱵᱚᱱ ᱦᱟᱯᱲᱟᱢ ᱠᱚ ᱡᱟᱦᱟᱸ ᱞᱟᱦᱟ ᱛᱮᱠᱚ ᱪᱟᱥ ᱞᱟᱦᱟ ᱥᱟᱬᱮᱥ ᱵᱟᱝ ᱛᱟᱦᱮᱸ ᱠᱟᱱᱟ ᱛᱚ ᱛᱚ ᱛᱟᱦᱮᱸ ᱠᱟᱱᱟᱱ ᱨᱮᱦᱚᱸ ᱩᱱᱟᱹᱜᱱᱚᱛ ᱫᱚ ᱵᱟᱝ ᱱᱤᱛᱚᱜ ᱞᱟᱦᱟᱜ ᱡᱩᱜᱽ ᱡᱟᱦᱟᱸᱮ ᱞᱮᱠᱟ ᱦᱮᱡ ᱟᱠᱟᱱᱟ ᱞᱟᱦᱟ ᱛᱮᱫᱚ ᱥᱮ ᱡᱟᱦᱟᱸᱭ ᱦᱟᱯᱲᱟᱢ ᱠᱚᱠᱚ ᱪᱟᱥᱮᱫ ᱛᱟᱦᱮᱸᱟᱸ ᱫᱚ ᱦᱩᱭᱩᱜ ᱠᱟᱱᱟ ᱱᱟᱦᱮᱞ ᱛᱮᱠᱚ ᱪᱟᱥᱮᱫ ᱛᱟᱦᱮᱸ ᱠᱚ ᱟᱬᱜᱚᱢᱮᱫ ᱛᱟᱵᱚᱱ ᱛᱟᱦᱮᱱᱟ ᱛᱚ ᱚᱱᱟ ᱠᱷᱟᱹᱛᱤᱨ ᱛᱮ ᱫᱚ ᱠᱤᱱᱛᱩ ᱩᱱᱟᱹᱜ ᱴᱟᱭ ᱨᱮ ᱠᱤᱱᱛᱩ ᱦᱟᱥᱟ ᱨᱮᱱᱟᱜ ᱮᱯᱷᱮᱴ ᱫᱚ ᱵᱟᱭ ᱧᱟᱢᱮᱫ ᱛᱟᱦᱮᱱᱟ ᱛᱚ ᱪᱟᱥ ᱦᱚᱸ ᱵᱷᱟᱜᱤ ᱦᱩᱭᱩᱜ ᱠᱟᱱ ᱛᱟᱦᱮᱸ ᱡᱮᱢᱚᱱ ᱟᱵᱮᱱ ᱡ ᱡᱚᱠᱷ ᱵᱮᱱ ᱵᱮᱮᱵᱮᱞᱟ ᱱᱥᱤᱱ ᱵᱮᱮᱵᱮ ᱱᱤᱱ ᱫᱚᱵᱚᱱ ᱦᱮᱸ ᱡᱮᱢᱚᱱ ᱴᱨᱟᱠᱴᱟᱨ ᱵᱚᱱ ᱵᱮᱵᱚᱦᱟᱨ ᱫᱟ ᱢᱮᱥᱤᱱ ᱠᱷᱮᱛᱨᱮ ᱨᱮ ᱢᱮᱥᱤᱱ ᱛᱮᱜᱮ ᱡᱚᱛᱚ ᱠᱤᱪᱩ ᱵᱚᱱ ᱠᱚᱨᱟᱣ ᱮᱫᱟ ᱱᱤᱛᱚᱜ ᱫᱚ ᱦᱟᱥᱟ ᱦᱟᱹᱠᱮᱛ ᱫᱚ ᱠᱤᱱᱛᱩ ᱟᱹᱰᱤ ᱠᱷᱟᱱᱜ ᱜᱮ ᱮᱯᱷᱮᱠᱮ ᱧᱟᱢᱮᱫ ᱛᱟᱵᱚᱱᱟ ᱤᱧᱟᱹᱜ ᱢᱮᱱᱛᱮᱫᱚᱭ ᱢᱮᱱᱟ
ᱦᱮᱸ ᱦᱮᱸ ᱮᱠᱟᱞ ᱮᱠᱟᱞ ᱱᱮᱛᱟᱨ ᱫᱚ ᱟᱨ ᱡᱟᱦᱟᱸ ᱛᱤᱱᱟᱹᱜ ᱞᱟᱦᱟᱛᱮ ᱛᱟᱦᱮᱸ ᱠᱟᱱᱟ ᱩᱱᱠᱩ ᱦᱟᱥᱟ ᱨᱮᱱᱟᱜ ᱚᱱᱠᱟ ᱛᱚ ᱵᱟᱝ ᱧᱮᱞ ᱧᱟᱢᱚᱜ ᱠᱟᱱᱟ ᱡᱟᱨ ᱯᱷᱚᱞᱮ ᱡᱟᱦᱟᱱᱟᱜ ᱮᱵᱚᱱ ᱨᱚᱦᱚᱭ ᱟᱫᱚ ᱟᱹᱰᱤ ᱞᱚᱜᱚᱱ ᱞᱚᱜᱚᱱ ᱫᱤᱥ ᱮᱢ ᱦᱩᱭᱩᱜ ᱠᱟᱱ ᱛᱟᱵᱚᱱᱟ
ᱦᱩᱸ ᱦᱩᱸ ᱦᱩᱸ ᱵ ᱡ ᱡᱚᱱ ᱞᱮ ᱥᱟ ᱫᱚ ᱠᱤᱱᱛᱩ ᱥᱚᱥᱥᱢ ᱵᱮᱵᱫᱟ ᱦᱮᱸ ᱥᱮ ᱵᱟᱝ
ᱦᱮᱸ ᱦᱮᱸ
ᱥᱟᱨ ᱱᱚᱣᱟ ᱥᱟᱨ ᱥᱟᱨ ᱵᱮᱵᱚᱦᱟᱨ ᱠᱷᱮᱛᱨᱮ ᱨᱮᱱᱟᱜ ᱠᱟᱨᱚᱱ ᱫᱚ ᱪᱮᱫ ᱦᱩᱭᱳᱭ ᱫᱟᱲᱮᱭᱟᱜᱼᱟ
ᱟᱫᱚ ᱚᱱᱮ ᱡᱟᱵᱤᱱ ᱞᱟᱹᱭ ᱠᱮᱫᱮᱜᱼᱟ ᱦᱟᱥᱟ ᱨᱮᱱᱟᱜ ᱜᱩᱱᱚᱛᱚ ᱢᱟᱱᱴᱟ ᱪᱟᱵᱟ ᱠᱟᱱᱟ ᱮᱠᱟᱞᱜᱮ ᱟᱫᱚ ᱟᱫᱚ ᱜᱩᱱ ᱜᱩᱴᱩ ᱪᱟᱵᱟ ᱠᱟᱛᱮᱫ ᱪᱤᱠᱟᱹᱭ ᱛᱚ ᱢᱤᱫᱴᱟᱝ ᱪᱟᱹᱥᱤ ᱫᱚ ᱪᱟᱥ ᱚᱱᱟ ᱚᱨᱡᱚ ᱫᱚᱨᱠᱟᱨ ᱛᱟᱭᱟ ᱛᱟᱦᱚᱞᱮ ᱠᱷᱟᱱ ᱵᱟᱭ ᱟᱨᱛᱚ ᱵᱟᱭ ᱦᱩᱭᱩᱜ ᱛᱟᱭᱟ ᱟᱨ ᱚᱱᱟ ᱛᱮᱜᱮ ᱢᱤᱫᱴᱟᱝ ᱟᱠᱚᱣᱟᱜ ᱜᱷᱟᱨᱚᱸᱡᱽ ᱨᱮ ᱠᱷᱟᱸᱰᱟᱜ ᱠᱟᱱ ᱛᱟᱠᱚᱣᱟ ᱛᱟᱦᱞᱮ ᱠᱷᱟᱱ ᱫᱚ ᱟᱹᱰᱤ ᱛᱤᱱᱟᱹᱜ ᱵᱷᱟᱜᱮ ᱧᱟᱢᱟ ᱚᱱᱟᱜᱮ ᱞᱟᱵᱷ ᱦᱩᱭᱩᱜ ᱛᱮ ᱛᱟᱨ ᱡᱚᱱᱚ ᱩᱱᱤ ᱦᱚᱸ ᱮᱢᱛᱮ ᱵᱚᱲᱦᱮᱡ ᱠᱟᱱᱟᱭ ᱥᱮ
ᱦᱮᱸ ᱦᱮᱸ
ᱦᱮᱸ ᱟᱹᱵᱤᱱ ᱫᱚ ᱪᱮᱫ ᱠᱚᱵᱤᱱ ᱪᱟᱥ ᱵᱟᱲᱟ ᱟᱠᱟᱜ ᱚᱲᱟᱜ ᱠᱚᱨᱮ ᱱᱤᱛ ᱫᱷᱟᱹᱵᱤᱡ ᱛᱮ
ᱟᱹᱞᱤᱧ ᱪᱟᱥ ᱫᱚ ᱚᱲᱟᱜ ᱫᱩᱣ ᱱᱚᱣᱟ ᱠᱚᱜᱮᱞᱤᱧ ᱪᱟᱥ ᱵᱟᱲᱟᱣ ᱟᱠᱟᱫᱟ ᱡᱟᱦᱟᱸ ᱫᱚ ᱦᱩᱲᱩ ᱠᱚ ᱥᱚᱵᱽᱡᱤ ᱠᱚᱞᱤᱧ ᱪᱟᱥ ᱵᱟᱲᱟ ᱟᱠᱟᱫᱟ
ᱚ ᱛᱟᱦᱚᱞᱮ ᱥᱚᱵᱽᱡᱤ ᱠᱚᱫᱚ ᱟᱯᱮ ᱥᱮᱫ ᱪᱮᱫ ᱪᱮᱫ ᱥᱚᱵ ᱟᱯᱮ ᱥᱮᱫ ᱥᱚᱵᱽᱡᱤ ᱥᱚᱵᱽᱡᱤ ᱠᱚ ᱢᱩᱫᱽ ᱨᱮ ᱫᱚ ᱟᱯᱮᱥᱮᱫ ᱪᱮᱫ ᱪᱮᱫ ᱥᱚᱵᱽᱡᱤ ᱦᱳᱭᱳᱜ ᱜᱮᱭᱟ
ᱟᱞᱮ ᱥᱮᱫ ᱥᱚᱵᱽᱡᱤ ᱵᱚᱞᱛᱮ ᱫᱚ ᱡᱟᱹᱥᱛᱤ ᱠᱟᱭ ᱛᱮᱫᱚ ᱦᱩᱭᱩᱜᱼᱟ ᱚᱱᱟ ᱜᱟᱰᱟ ᱢᱮᱱᱟᱜ ᱠᱟᱜ ᱠᱷᱟᱹᱛᱤᱨ ᱛᱮ ᱠᱟᱹᱴᱤᱡ ᱪᱟᱥ ᱨᱮᱱᱟᱜ ᱥᱩᱵᱤᱫᱟ ᱢᱮᱱᱟᱜ-ᱟ ᱜᱮᱭᱟ ᱡᱟᱦᱟᱸ ᱫᱚ ᱢᱟᱱᱮ ᱡᱟᱹᱥᱛᱤ ᱠᱟᱭᱛᱮ ᱟᱞᱮ ᱥᱮᱫ ᱫᱚ ᱧᱮᱞᱚᱜᱼᱟ ᱮ ᱢᱩᱞᱟᱹ ᱛᱟᱯᱚᱨᱮ ᱵᱤᱞᱛᱤ ᱵᱮᱸᱜᱟᱲ ᱯᱮᱭᱟᱡᱽ ᱛᱟᱯᱚᱨ ᱱᱚᱜᱱᱟ ᱠᱚᱜᱮ ᱡᱟᱹᱥᱛᱤ ᱠᱟᱭᱛᱮ ᱧᱮᱞᱚᱜᱼᱟ ᱟᱨ ᱟᱯᱮ ᱥᱮᱫ ᱡᱟᱹᱥᱛᱤ ᱜᱟᱨ ᱛᱮ ᱪᱮᱫ ᱧᱮᱞᱚᱜ ᱛᱟᱦᱮᱫ-ᱟ ᱪᱮᱫ ᱯᱮ ᱪᱟᱥ ᱛᱟᱦᱮᱱ-ᱟ
ᱦᱮᱸ ᱟᱞᱮ ᱥᱮᱫ ᱫᱚ ᱡᱟᱹᱥᱛᱤ ᱟᱹᱞᱩ ᱦᱮᱸ ᱛᱟᱯᱚᱨᱮ ᱠᱷᱚᱥᱞᱟ ᱠᱚ ᱟ ᱟᱨ ᱥᱚᱵᱽᱡᱤ ᱢᱟ ᱦᱮᱱᱟᱜ ᱜᱮᱭᱟ ᱚᱱᱟ ᱵᱮᱸᱜᱟᱲ ᱠᱚ ᱠᱩᱫᱽᱨᱤ ᱠᱚ ᱠᱚᱯᱤ ᱠᱚ ᱟᱨ ᱱᱤᱛ ᱫᱷᱟᱹᱵᱤᱡ ᱛᱮᱫᱚ ᱡᱟᱹᱥᱛᱤ ᱡᱩᱫᱤ ᱵᱤᱱ ᱧᱮᱞᱟ ᱟᱞᱮᱭᱟᱜ ᱚᱱᱟ ᱛᱟᱯᱚᱨᱮ ᱜᱷᱩᱴᱩ ᱴᱷᱟᱶ ᱠᱚ ᱢᱮᱱᱟᱜᱼᱟ ᱦᱟᱥᱟ ᱠᱚ ᱢᱮᱱᱟᱜᱼᱟ ᱚᱱᱟ ᱠᱚᱨᱮ ᱫᱚ ᱱᱮᱛᱟᱨ ᱫᱚ ᱚᱱᱟ ᱵᱮᱸᱜᱟᱲ ᱟᱨ ᱠᱩᱫᱽᱨᱤ ᱡᱟᱹᱥᱛᱤ ᱠᱚ ᱨᱚᱦᱚᱭ ᱠᱟᱜ ᱠᱚ
ᱦᱮᱸ ᱱᱤᱛᱚᱜ ᱫᱚ
ᱦᱮᱸ ᱟᱯᱮ ᱫᱚ ᱥᱮᱨᱢᱟ ᱨᱮ ᱚᱱᱠᱟ ᱚᱱᱠᱟ ᱦᱩᱲᱩ ᱠᱚᱫᱚ ᱛᱤᱱ ᱫᱷᱟᱣ ᱯᱮ ᱪᱟᱥ ᱛᱟᱦᱮᱱ ᱜᱮᱭᱟ
ᱦᱮᱸ ᱦᱩᱲᱩ ᱠᱚᱫᱚ ᱟᱞᱮ ᱫᱚ
ᱪᱟᱥ ᱜᱮᱭᱟ ᱠᱚ ᱟᱞᱮᱥᱮᱫ ᱵᱟᱨ ᱫᱷᱟᱣ ᱠᱟᱛᱮᱫ ᱢᱮᱱᱠᱷᱟᱱ ᱟᱞᱮ ᱫᱚ ᱢᱤᱫ ᱫᱷᱟᱣ ᱜᱮᱞᱮ ᱪᱟᱥᱟ ᱟᱫᱚ ᱡᱟᱦᱟᱸ ᱫᱤᱱ ᱮᱴᱟᱜ ᱦᱚᱲ ᱦᱩᱲᱩ ᱠᱚ ᱪᱟᱥᱟ ᱚᱱᱟ ᱫᱤᱱ ᱟᱞᱮ ᱢᱟᱴ ᱨᱮ ᱟᱹᱞᱩ ᱛᱟᱦᱮᱱ ᱛᱟᱞᱮᱭᱟ ᱛᱚ ᱟᱫᱚ ᱵᱟᱨ ᱥᱮᱫ ᱫᱚ ᱧᱮᱞ ᱵᱟᱝ ᱜᱟᱱᱚᱜ-ᱟ ᱚᱱᱟ ᱠᱷᱟᱹᱛᱤᱨ ᱛᱮ ᱟᱯᱮ ᱫᱚ ᱛᱟᱦᱚᱞᱮ ᱛᱤᱱ ᱵᱟᱨ ᱫᱷᱟᱣ ᱯᱮ ᱪᱟᱥ ᱟ
ᱟᱞᱮ ᱨᱮᱦᱚᱸ ᱚᱱᱠᱟ ᱜᱮ ᱥᱮ ᱪᱟᱥ ᱦᱩᱲᱩ ᱪᱟᱥ ᱫᱚ ᱢᱤᱫ ᱫᱷᱟᱣ ᱜᱮᱞᱮ ᱪᱟᱥ ᱛᱟᱦᱮᱱᱟ ᱡᱟᱦᱟᱸ ᱫᱚ ᱚᱱᱠᱟ ᱟᱥᱟᱲ ᱵᱚᱸᱜᱟ ᱫᱤᱱ ᱱᱚᱛᱮ ᱱᱟᱜ ᱫᱚ ᱟᱨ ᱵᱟᱫ ᱵᱟᱹᱠᱤ ᱫᱤᱱ ᱫᱚ ᱚᱱᱟ ᱡᱮᱢᱚᱱ ᱛᱩᱲᱤ ᱠᱚᱞᱮ ᱪᱟᱥ ᱛᱟᱦᱮᱱᱟ ᱛᱟᱯᱚᱨ ᱚᱱᱠᱟ ᱜᱮ ᱜᱚᱢ ᱠᱚᱞᱮ ᱪᱟᱥ ᱛᱟᱦᱮᱱᱟ ᱱᱚᱜᱱᱟ ᱠᱚ ᱡᱟᱹᱥᱛᱤ ᱜᱮᱞᱮ ᱪᱟᱥ ᱛᱟᱦᱮᱱᱟ ᱡᱮᱢᱚᱱ ᱥᱚᱵᱽᱡᱤ ᱠᱚ ᱚᱱᱟ ᱠᱚ ᱡᱟᱦᱟᱸ ᱠᱚᱨᱮᱪᱩᱨ ᱛᱟᱦᱮᱱᱟ
ᱟᱪᱪᱷᱟ ᱟᱪᱪᱷᱟ
ᱦᱩᱸ ᱟᱫᱚ ᱛᱟᱦᱚᱞᱮ ᱱᱚᱜᱼᱚᱭ ᱡᱮ ᱛᱮᱦᱤᱧ ᱜᱟᱯᱟ ᱧᱮᱞᱚᱜ ᱠᱟᱱᱟ ᱡᱮ ᱟᱵᱚ ᱴᱷᱤᱠ ᱢᱚᱛᱚ ᱵᱟᱭ ᱫᱟᱜ ᱫᱟᱲᱮᱭᱟᱵᱚᱱ ᱠᱟᱱᱟ ᱛᱚ ᱱᱚᱣᱟ ᱨᱮᱱᱟᱜ ᱠᱟᱨᱚᱱ ᱫᱚ ᱪᱮᱫ ᱦᱩᱭ ᱫᱟᱲᱮᱭᱟᱜᱼᱟ?
ᱜᱚᱝᱠᱮ ᱱᱚᱣᱟ ᱨᱮᱱᱟᱜ ᱠᱟᱨᱚᱱ ᱫᱚ ᱟᱵᱚᱜ ᱜᱮ ᱠᱟᱱᱟ ᱵᱚᱱ ᱦᱮᱸ ᱟᱵᱚ ᱡᱟᱦᱟᱸ ᱪᱮᱛᱟᱱ ᱞᱟᱭᱚᱝ ᱪᱮᱛᱟᱱ ᱵᱚᱱ ᱴᱚᱨᱪᱟᱨ ᱟᱠᱟᱫᱟ ᱱᱚᱣᱟ ᱠᱚ ᱦᱚᱛᱮ ᱠᱟᱨᱚᱱ ᱛᱮᱜᱮ ᱱᱤᱛ ᱞᱟᱦᱟᱛᱮ ᱡᱮᱢᱚᱱ ᱥᱚᱢᱚᱭ ᱨᱮ ᱫᱟᱜ ᱡᱟᱹᱲᱤ ᱠᱚᱜᱼᱟ ᱱᱤᱛᱚᱜ ᱢᱟ ᱵᱟᱝ ᱧᱮᱞ ᱧᱟᱢᱚᱜ ᱠᱟᱱᱟ